ᱦᱩᱸ ᱟᱸᱡᱚᱢᱚᱜ ᱠᱟᱱ ᱜᱮᱭᱟ
ᱵᱷᱟᱹᱜᱤ ᱜᱮ ᱟᱢᱟᱜ ᱦᱚᱸ ᱨᱚᱲ ᱟᱸᱡᱚᱢᱚᱜ ᱠᱟᱱᱟ
ᱪᱮᱫ ᱮᱢ ᱪᱤᱠᱟᱹᱭ ᱫᱟ
ᱫᱩᱲᱩᱜ ᱠᱟᱹᱱᱟᱹᱧ
ᱮᱠᱞᱟ ᱜᱮ
ᱦᱳᱭ ᱮᱠᱞᱟ ᱜᱮ ᱱᱚᱱᱛᱮ ᱫᱟᱜ ᱫᱟᱭ ᱛᱚ ᱟᱫᱚ ᱛᱷᱤᱨ ᱠᱮᱫᱟᱭ ᱦᱚᱸᱜᱼᱚᱭ ᱦᱤᱸᱛᱚᱜ ᱜᱮ
ᱦᱩᱸ ᱦᱩᱸ ᱛᱟᱦᱚᱞᱮ ᱵᱟᱢ ᱯᱷᱳᱱᱟᱹᱧ ᱠᱟᱱ ᱫᱚ
ᱯᱷᱳᱱ ᱠᱤᱭᱟᱹᱧ ᱛᱚ ᱟᱫᱚ ᱱᱚᱜᱼᱚᱭ ᱛᱚᱧ ᱯᱷᱳᱱ ᱠᱮᱫᱟ
ᱦᱟᱸᱭ ᱮᱠᱞᱟ ᱜᱮ ᱦᱮᱱᱟᱜ ᱢᱮᱭᱟ ᱱᱚᱣᱟ ᱦᱮᱸ ᱵᱷᱟᱹᱭ ᱫᱟᱠᱟ ᱠᱚᱧ ᱡᱚᱢ ᱠᱮᱫ ᱛᱮ ᱵᱟᱝ ᱦᱟᱺᱰᱤ ᱠᱚᱧ ᱧᱩ ᱠᱮᱫ ᱛᱮ ᱵᱟᱹᱫᱽ ᱥᱮᱜ ᱤᱧ ᱦᱤᱡᱩᱜ ᱠᱟᱱᱟ ᱛᱚᱞᱟ ᱠᱚ ᱜᱤᱰᱤ ᱦᱩᱭ ᱠᱟᱱᱟ ᱛᱚ ᱟᱫᱚ ᱚᱱᱛᱮ ᱰᱟᱹᱝᱨᱤ ᱦᱚᱸ ᱠᱚ ᱡᱚᱢ ᱦᱚᱪᱚᱭᱮᱫᱟ ᱟᱫᱚ ᱚᱱᱟ ᱧᱮᱞ ᱜᱤᱧ ᱦᱤᱡᱩᱜ ᱠᱟᱱᱟ
ᱢᱟᱱᱮ ᱫᱟᱠᱟ ᱟᱨ ᱦᱟᱺᱰᱤ ᱢᱤᱫ ᱫᱷᱟᱣ ᱛᱮᱢ ᱧᱩ ᱠᱮᱫᱟ ᱥᱮ ᱪᱮᱫ
ᱵᱟᱝ ᱵᱟᱝ ᱫᱟᱠᱟ ᱫᱚ ᱵᱟᱝ ᱦᱟᱺᱰᱤ ᱜᱮ ᱦᱟᱺᱰᱤ ᱫᱚ ᱫᱟᱠᱟᱧ ᱞᱟᱹᱭ ᱜᱚᱫ ᱠᱟᱫᱟ ᱦᱮᱸ ᱥᱮ
ᱚᱸᱻ
ᱟᱪᱪᱷᱟ ᱟᱸ ᱛᱮᱦᱮᱧ ᱪᱮᱫ ᱤᱫᱤ ᱠᱟᱛᱮ ᱞᱟᱝ ᱨᱚᱯᱚᱲᱟ ᱢᱟᱥᱮ ᱞᱟᱹᱭ ᱢᱮ ᱠᱟᱹᱴᱤᱡ ᱟᱢ
ᱟᱢ ᱪᱮᱫ ᱠᱚᱢ ᱩᱭᱦᱟᱹᱨ ᱠᱟᱫᱟ ᱛᱟᱦᱚᱞᱮ ᱟᱢᱜᱮ ᱞᱟᱹᱭ ᱢᱮ
ᱤᱧ ᱫᱚᱧ ᱞᱟᱹᱭᱮᱫ ᱛᱟᱦᱮᱸ ᱦᱚᱞᱟ ᱢᱟᱸᱫᱷᱮᱨ ᱨᱮᱱᱟᱜ ᱥᱳᱥᱟᱞ ᱢᱤᱰᱤᱭᱟ ᱨᱮ ᱢᱤᱫᱴᱟᱝ ᱵᱷᱤᱰᱤᱭᱚ ᱧᱮᱞᱮᱫ ᱛᱟᱦᱮᱸ ᱤᱧ
ᱥᱮ ᱪᱮᱫ ᱵᱷᱤᱰᱤᱭᱚ
ᱦᱳᱭ ᱵᱷᱤᱰᱤᱭᱚ ᱫᱚ ᱵᱚᱞᱛᱮ ᱱᱮᱛᱟᱨ ᱫᱚ ᱢᱤᱥᱤᱢᱟᱢ ᱵᱟᱹᱦᱩ ᱠᱩᱲᱤ ᱠᱚ ᱵᱟᱨᱭᱟ ᱯᱮᱭᱟ ᱜᱤᱫᱽᱨᱟᱹ ᱛᱟᱠᱚ ᱢᱮᱱᱠᱷᱟᱱ ᱟᱸᱜᱤᱨᱚᱜ ᱠᱟᱱᱟ ᱠᱚ ᱟᱪᱪᱷᱟ ᱟᱢᱟᱜ ᱢᱚᱱᱮ ᱪᱮᱫ ᱮ ᱞᱟᱹᱭᱟᱭ ᱦᱮᱸ ᱱᱤᱝᱠᱟᱹᱱ ᱦᱚᱲ ᱠᱚ ᱱᱮᱛᱟᱨ ᱟᱸᱜᱤᱨᱚᱜ ᱠᱟᱱᱟ ᱠᱚ ᱪᱮᱫ ᱠᱷᱟᱹᱛᱤᱨ
ᱩᱱᱠᱩ ᱦᱚᱭᱛᱚ ᱠᱚᱢ ᱵᱚᱭᱮᱥ ᱨᱮᱠᱚ ᱵᱟᱯᱞᱟ ᱟᱠᱟᱱᱟ ᱚᱱᱟ ᱠᱷᱟᱹᱛᱤᱨ ᱱᱚᱣᱟ ᱫᱚ ᱥᱚᱢᱚᱥᱭᱟ ᱵᱤᱥᱤᱜ ᱠᱟᱱ ᱛᱟᱠᱚᱣᱟ ᱠᱚᱢ ᱵᱚᱭᱮᱥ ᱨᱮ ᱵᱟᱝ ᱵᱩᱡᱽ ᱠᱟᱛᱮᱫ ᱵᱟᱯᱞᱟ ᱢᱟᱱᱮ ᱟᱫᱚ ᱦᱤᱸᱛᱚᱜ ᱫᱚᱠᱚ ᱦᱟᱨᱟᱜ ᱠᱟᱱᱟ ᱟᱨᱦᱚᱸ ᱟᱠᱚ ᱦᱚᱸ ᱚᱱᱟ
ᱵᱟᱝᱼᱟ ᱟᱫᱚ ᱠᱚᱢ ᱵᱚᱭᱮᱥ ᱨᱮᱠᱚ ᱵᱟᱯᱞᱟ ᱟᱠᱟᱱᱟ ᱴᱷᱤᱠ ᱜᱮᱭᱟ ᱥᱟᱹᱨᱤ ᱠᱟᱛᱷᱟ ᱢᱮᱱᱠᱷᱟᱱ ᱩᱱᱢᱟ ᱦᱩᱭ ᱫᱟᱲᱮᱭᱟᱜᱼᱟ ᱟᱠᱚ ᱛᱮᱠᱚ ᱵᱟᱯᱞᱟ ᱟᱠᱟᱱᱟ ᱟᱨ ᱵᱟᱝ ᱚᱲᱟᱜ ᱦᱚᱲ ᱧᱮᱞ ᱠᱟᱛᱮ ᱠᱚ ᱵᱟᱯᱞᱟ ᱟᱠᱟᱫ ᱠᱚᱣᱟ ᱚᱲᱟᱜ ᱦᱚᱲ ᱧᱮᱞ ᱠᱟᱛᱮ ᱡᱩᱫᱤ ᱠᱚ ᱵᱟᱯᱞᱟ ᱚᱜ ᱠᱷᱟᱱ ᱛᱟᱦᱮᱞᱮ ᱚᱱᱟ ᱫᱚ ᱚᱲᱟᱜ ᱦᱚᱲᱟᱜ ᱫᱚᱥ ᱠᱟᱱᱟ ᱪᱮᱫᱟᱜ ᱥᱮ ᱢᱤᱫᱴᱟᱝ ᱦᱚᱲᱟᱜ ‌ᱵᱚᱭ ᱢᱤᱫᱴᱟᱝ ᱠᱩᱲᱤ ᱜᱤᱫᱽᱨᱟᱹᱣᱟᱜ ᱵᱚᱭᱮᱥ ᱵᱟᱝ ᱦᱩᱭ ᱟᱠᱟᱱ ᱛᱟᱭᱟ ᱟᱭᱟᱜ ᱦᱮᱸ ᱮᱱᱠᱷᱟᱱ ᱩᱱ ᱥᱚᱢᱚᱭ ᱮᱢ ᱡᱟᱶᱟᱭᱮᱭᱟ ᱚᱱᱟ ᱫᱚ ᱴᱷᱤᱠ ᱵᱟᱝ ᱠᱟᱱᱟ ᱟᱨ ᱡᱩᱫᱤ ᱥᱟᱵ ᱠᱟᱢᱟᱭ ᱟᱡ ᱛᱮᱜᱮ ᱡᱩᱫᱤ ᱵᱟᱯᱞᱟ ᱟᱠᱟᱱᱟᱭ ᱠᱩᱥᱤ ᱠᱟᱛᱮᱫ ᱛᱟᱦᱚ ᱚᱱᱟ ᱡᱟᱭᱜᱟ ᱨᱮᱫᱚ ᱪᱮᱫᱟᱜ ᱟᱢ ᱦᱚᱢ ᱟᱢ ᱛᱮᱢ ᱪᱟᱞᱟᱣ ᱠᱟᱱᱟ ᱟᱨ ᱦᱚᱢ ᱫᱟᱹᱲᱟ ᱪᱮᱫᱟᱜ ᱪᱮᱫ ᱮᱢ ᱞᱟᱹᱭᱟᱹ ᱱᱚᱣᱟ ᱤᱫᱤ ᱠᱟᱛᱮᱜ